ᱦᱮᱞᱳ᱾
ᱦᱮᱞᱳ
ᱦᱮᱸᱻ ᱡᱚᱦᱟᱨ ᱜᱮ ᱜᱚᱢᱠᱮ᱾
ᱦᱮᱸ ᱜᱚᱢᱠᱮ ᱡᱚᱦᱟᱨ ᱜᱮ᱾ ᱦᱮᱸ ᱜᱚᱢᱠᱮ ᱢᱮᱱᱫᱟᱞᱤᱧ ᱟᱹᱞᱤᱧᱟᱜ ᱨᱚᱲ ᱠᱤ ᱴᱷᱤᱠ ᱴᱷᱟᱠ ᱵᱤᱱ ᱟᱡᱚᱢ ᱮᱫᱟᱵᱤᱱ?
ᱦᱮᱸᱻ ᱟᱸᱡᱚᱢᱮᱜ ᱫᱩᱧ᱾
ᱟᱪᱪᱷᱟᱼ ᱟᱪᱪᱷᱟ ᱱᱟᱯᱟᱭ ᱜᱮ᱾ ᱦᱮᱸ ᱜᱚᱢᱼᱼ ᱦᱚᱸᱜ-ᱚᱭ ᱡᱚᱢ ᱵᱟᱲᱟ ᱠᱟᱛᱮᱫ ᱠᱟᱹᱴᱤᱡ ᱦᱮᱸᱻ ᱜᱚᱢᱠᱮ ᱦᱚᱸᱜᱼᱚᱭ ᱡᱚᱢ ᱵᱟᱲᱟ ᱠᱟᱛᱮᱫ ᱮᱸ ᱡᱤᱨᱟᱹᱣ ᱵᱟᱲᱟ ᱦᱩᱭᱩᱜ ᱠᱟᱱᱟ ᱟᱨᱠᱤ ᱾
ᱦᱮᱸ ᱡᱤᱨᱟᱹᱣ ᱵᱟᱲᱟ ᱠᱚᱛᱮ ᱟᱨᱠᱤ ᱾ ᱟᱪᱪᱷᱟᱼ ᱟᱪᱪᱷᱟ ᱟᱹᱞᱤᱱᱟᱜ ᱠᱟᱛᱷᱟ ᱠᱞᱤᱭᱟᱨ ᱠᱟᱴ ᱟᱸᱡᱢᱚᱜ ᱠᱟᱱᱟ?
ᱦᱮᱸ ᱜᱚᱢᱠᱮ ᱠᱟᱛᱷᱟ ᱢᱟ ᱠᱞᱤᱭᱟᱨ ᱟᱸᱡᱚᱢᱚᱜ ᱠᱟᱱᱟ ᱢᱮᱱᱠᱷᱟᱱ ᱟᱹᱞᱤᱧᱟᱜ ᱨᱚᱲ ᱟᱞᱤᱧ ᱴᱷᱮᱱ ᱮᱹᱠᱚᱜ ᱠᱟᱱᱟ ᱚᱱᱟᱜᱮ᱾
ᱪᱮᱜ ᱱᱩᱜ ᱠᱟᱱᱟ? ᱟᱪᱪᱷᱟ ᱟᱪᱪᱷᱟ ᱟᱪᱪᱷᱟ ᱪᱷᱟ ᱞᱟᱩᱰᱥᱯᱤᱠᱟᱨ ᱢᱟ ᱵᱟᱪᱩᱭᱟᱫᱟ ᱛᱚ ᱟᱪᱪᱷᱟ ᱜᱚᱝᱠᱮ ᱱᱤᱛᱚᱜ ᱤᱠᱳᱜᱚᱜ ᱠᱟᱱᱟ?
ᱦᱟᱸᱻ ᱦᱮᱸᱛᱳᱜ ᱫᱚ ᱩᱱᱟᱹᱜ ᱛᱚ ᱵᱟᱝᱞᱤᱧ ᱟᱸᱡᱚᱢ ᱮᱫᱟ᱾ ᱦᱮᱸ ᱜᱚᱢᱼ ᱛᱮ ᱟᱸᱡᱚᱢᱚᱜ ᱠᱟᱱᱟ ᱚᱠᱟ ᱟᱹᱞᱤᱧᱟᱜ ᱨᱚᱲ ᱟᱞᱤᱧᱼ
ᱦ ᱞᱟᱹᱭᱫᱤᱱ ᱜᱚᱝᱚᱢᱠᱮ ᱠᱚᱢ ᱥᱚᱢ ᱟᱸᱡᱚᱢᱚᱜ ᱠᱟᱱᱟ ᱤᱠᱳᱜ ᱠᱟᱱᱟ ᱵᱟᱝ?
ᱦᱚᱸ ᱦᱚᱸ᱾ ᱱᱟ ᱨᱚᱲ ᱫᱚ ᱯᱩᱨᱟᱹ ᱯᱩᱨᱤ ᱠᱞᱤᱭᱟᱨ ᱜᱮ ᱦᱤᱡᱩᱜ ᱠᱟᱱᱟ ᱢᱮᱱᱠᱷᱟᱱ ᱟᱹᱞᱤᱧ ᱡᱟᱦᱟᱸ ᱠᱚᱞᱤᱧ ᱨᱚᱲ ᱠᱟᱱᱟ ᱚᱱᱟ ᱨᱚᱲ ᱠᱚᱢᱟ ᱟᱹᱞᱤᱧ ᱴᱷᱮᱱ ᱜᱮ ᱟᱨᱦᱚᱸ ᱟᱸᱡᱚᱢᱚᱜ ᱠᱟᱱᱟ᱾
ᱪᱤᱠ ᱴᱠ ᱟᱵᱤᱱ ᱵᱤᱱ ᱞᱟᱣᱩᱰᱥ ᱥᱯᱤᱠᱟᱨ ᱨᱮᱵᱤᱱ ᱮᱢ ᱟᱠᱟᱟᱜ-ᱟ ᱥᱮ ᱱᱮᱞ ᱵᱤᱱ ᱥᱮ᱾ ᱞᱟᱣᱩᱰᱥ ᱥᱯᱤᱠᱟᱨᱮ ᱛᱟᱸᱦᱮ ᱞᱮᱠᱷᱟᱱ ᱚᱱᱟ ᱯᱨᱚᱵᱞᱮᱢ ᱦᱚᱸ ᱫᱮᱷᱟᱣᱟ ᱜᱮᱭᱟ ᱢᱟᱡᱷᱮ ᱥᱟᱡᱷᱮ᱾
ᱦᱮᱸ ᱛᱚ ᱟᱹᱞᱤᱧᱟᱜ ᱢᱟ ᱞᱟᱣᱩᱥ ᱯᱤᱠᱟᱨᱮᱫᱚ ᱵᱟᱹᱱᱩᱜ ᱟᱠᱟᱫᱟ, ᱟᱵᱤᱱ ᱠᱤ ᱡᱟᱦᱟᱸᱱᱟᱜ ᱨᱩᱢ ᱵᱷᱤᱛᱨᱤ ᱨᱮ ᱢᱮᱱᱟᱜ ᱵᱤᱱᱟ?
ᱦᱮᱸ ᱨᱩᱢ ᱵᱷᱤᱛᱤᱨ ᱨᱮ ᱜᱮ᱾
ᱦᱮᱸ ᱨᱩᱢ ᱵᱷᱤᱛᱨᱤ ᱨᱮ ᱢᱮᱱᱟᱜᱱᱟ ᱟᱠᱟᱫ ᱵᱤᱱ ᱛᱮ ᱤᱠᱚᱜ ᱠᱟᱱᱟ ᱢᱟᱱᱮ ᱠᱟᱹᱴᱤᱡ ᱯᱷᱟᱸᱠ ᱥᱮᱫ ᱵᱮᱱ ᱩᱰᱩᱠ ᱞᱮᱱᱠᱷᱟᱱ ᱱᱟᱯᱟᱭ ᱠᱚ ᱫᱚ᱾
ᱦᱚ ᱴᱷᱤᱠ ᱜᱮᱭᱟ ᱱᱚᱰᱩ ᱠᱟᱱᱟ᱾ ᱟᱪᱪᱷᱟ ᱜᱚᱝᱠᱮ ᱱᱤᱛᱚᱜ ᱠᱞᱤᱭᱟᱨ ᱠᱟᱴ ᱟᱸᱡᱚᱢᱚᱜ ᱠᱟᱱᱟ?
ᱦᱮᱸ ᱱᱤᱛᱚᱜ ᱫᱚ ᱠᱞᱤᱭᱟᱨ ᱜᱮ ᱟᱸᱡᱚᱢᱚᱜ ᱠᱟᱱᱟ᱾
ᱟᱪᱪᱷᱟ ᱞᱟᱹᱭᱫᱟᱧ ᱜᱚᱝᱠᱮ ᱚᱠ ᱛᱮᱦᱮᱧ ᱫᱚ ᱪᱮᱫ ᱤᱫᱤ ᱠᱟᱛᱮ ᱵᱚᱱ ᱜᱚᱞᱯᱚ ᱭᱟᱞᱟᱝ? ᱮ ᱪᱟᱥ-ᱵᱟᱥ ᱤᱫᱤ ᱠᱟᱛᱮᱜ ᱥᱮ ᱥᱚᱢᱟᱡ ᱤᱫᱤ ᱠᱟᱛᱮᱜ?
ᱦᱮᱸ, ᱛᱮᱦᱮᱧ ᱫᱚ ᱠᱟᱹᱴᱤᱡ ᱥᱚᱢᱟᱡ ᱤᱫᱤ ᱠᱟᱛᱮᱜ ᱜᱮ ᱜᱟᱞᱢᱟᱨᱟᱣ ᱦᱩᱭ ᱞᱮᱱ ᱜᱮ ᱢᱟᱱᱮ᱾
ᱟᱪᱪᱷᱟ ᱟᱪᱪᱷᱟ ᱴᱷᱤᱠᱜᱮᱭᱟ ᱜᱚᱝᱠᱮ᱾ ᱦᱩᱸ ᱞᱟᱹᱭ ᱠᱤᱱ ᱟᱹᱵᱤᱱ ᱢᱟᱥ ᱥᱚᱢᱟᱡᱽ ᱨᱮ ᱟᱵᱚ ᱱᱚᱣᱟ ᱥᱟᱱᱛᱟᱲ ᱥᱚᱢᱟᱡᱽ ᱨᱮ ᱥᱚᱢᱟᱡᱽ ᱤᱫᱤ ᱠᱟᱛ ᱛᱮ ᱵᱷᱟᱹᱜᱤ ᱵᱤᱱ ᱵᱟᱲᱟᱭ ᱜᱮᱭᱟ᱾ ᱦᱮᱸ ᱥᱮ ᱵᱟᱝ? ᱟᱫᱚ ᱠᱩᱠᱞᱤ ᱨᱮᱱᱟᱜ ᱠᱤᱪᱷᱩ ᱛᱟᱦᱮᱸ ᱞᱮᱱᱟ᱾ ᱟᱨ ᱠᱩᱠᱞᱤ ᱟᱨ ᱵᱟᱲᱟᱭ ᱨᱮᱱᱟᱜ ᱦᱚᱸ ᱠᱤᱪᱷᱩ ᱛᱟᱦᱮᱸᱞᱮᱱᱟ, ᱦᱮᱸ ᱜᱚᱝᱠᱮ ᱟᱹᱵᱤᱱ ᱡᱚᱫᱤ ᱵᱤᱱ ᱮ ᱚᱠᱟ ᱚᱠᱟ ᱠᱚᱵᱤᱱ ᱠᱩᱠᱩᱞᱤᱭᱟ ᱚᱱᱟ ᱵᱷᱤᱛᱨᱤ ᱨᱮ ᱡᱟᱦᱟᱸ ᱛᱤᱱᱟᱹᱜ ᱵᱤᱱ ᱫᱟᱲᱮᱭᱟᱜᱼᱟ ᱵᱤᱱ ᱪᱮᱥᱴᱟᱭ ᱵᱤᱱ ᱟᱨ ᱚᱠᱟ ᱵᱟᱵᱤᱱ ᱫᱟᱲᱮᱭᱟᱜᱼᱟ ᱟᱹᱵᱤᱱ ᱞᱟᱹᱭ ᱵᱤᱱ ᱡᱮ ᱜᱚᱝᱠᱮ ᱱᱚᱣᱟ ᱵᱤᱥᱚᱭ ᱛᱮᱫᱚ ᱵᱟᱞᱤᱧ ᱵᱟᱲᱟᱭᱟ᱾ ᱦᱮᱸ ᱥᱮ ᱵᱟᱝ?
ᱤᱱᱟᱹᱠᱷᱟᱱ ᱱᱟᱯᱟᱭ ᱠᱚᱜᱼᱟ᱾ ᱟᱪᱪᱷᱟ ᱜᱚᱝᱠᱮ ᱱᱚᱣᱟ ᱥᱚᱢᱟᱡᱽ ᱨᱮ, ᱡᱟᱦᱟᱸ ᱛᱤᱱᱟᱹᱜ ᱱᱤᱭᱟᱹ ᱟᱵᱚ ᱥᱟᱱᱛᱟᱲ ᱠᱟᱞᱪᱟᱨ ᱨᱮ ᱡᱟᱦᱟᱸ ᱛᱤᱱᱟᱹᱜ ᱟᱵᱚᱨᱮᱱ ᱠᱚᱲᱟ ᱠᱚ ᱦᱮᱸ ᱥᱮ ᱵᱟᱝ? ᱟ ᱦᱟᱸᱰᱮ ᱦᱟᱸᱰᱮ ᱱᱟᱰᱮ ᱯᱨᱳᱜᱨᱟᱢ ᱠᱚ ᱦᱩᱭᱩᱜ ᱠᱟᱱᱟ᱾ ᱦᱮᱸ ᱥᱮ ᱵᱟᱝ? ᱚᱸᱰᱮ ᱠᱚ ᱪᱟᱞᱟᱜ ᱠᱟᱱᱟ ᱠᱚ᱾ ᱟᱫᱚ ᱟᱵᱚᱨᱮᱱ ᱥᱟᱱᱛᱟᱲ ᱥᱚᱢᱟᱡᱽ ᱨᱮᱠᱚ ᱪᱮᱫᱟᱜ ᱪᱷᱟᱹᱯᱨᱤ ᱠᱚ ᱛᱮᱭᱟᱨᱚᱜ ᱠᱟᱱᱟ ᱠᱚ ᱠᱚᱲᱟ ᱠᱚ᱾ ᱟᱹᱵᱤᱱ ᱱᱚᱣᱟ ᱤᱫᱤ ᱠᱟᱛᱮ ᱡᱟᱦᱱᱟᱜ ᱵᱤᱱ ᱞᱟᱹᱭᱟ? ᱞᱟᱹᱭ ᱞᱮᱠᱷᱟᱱ ᱵᱷᱟᱜᱤ ᱠᱚᱜᱣᱟ ᱢᱮᱱ᱾
ᱦᱮᱸ ᱜᱚᱝᱠᱮ ᱱᱤᱦᱟᱹᱛ ᱜᱮᱞᱤᱧ ᱢᱮᱱᱟ ᱵᱟᱝ ᱫᱚ ᱵᱟᱝ᱾
ᱟᱵᱚ ᱥᱚᱢᱟᱡᱽ ᱨᱮ ᱱᱚᱣᱟ ᱠᱚᱫᱚ
ᱡᱟᱹᱥᱛᱤ ᱦᱩᱭᱩᱜ ᱠᱟᱱᱟ᱾
ᱦᱮᱸ ᱜᱚᱝᱠᱮ ᱟᱵᱚ ᱥᱚᱢᱟᱡ ᱨᱮ ᱱᱚᱣᱟ ᱠᱚᱫᱚ ᱡᱟᱹᱥᱛᱤ ᱦᱩᱭᱩᱜ ᱠᱟᱱᱟ ᱱᱚᱣᱟ ᱠᱟᱨᱚᱱ ᱛᱮ ᱢᱟᱱᱮ ᱟᱵᱚ ᱢᱟᱱᱮ ᱜᱟᱨᱡᱮᱱ ᱟᱨᱠᱤ ᱢᱟᱱᱮ ᱴᱷᱤᱠ ᱵᱟᱱᱩᱜ ᱟᱠᱟᱫ ᱵᱚᱱᱟ᱾ ᱛᱚ ᱢᱟᱱᱮ ᱟᱵᱚᱨᱮᱱ ᱜᱤᱫᱽᱨᱟᱹ ᱠᱚ ᱡᱟᱦᱟᱸᱭ ᱠᱚ, ᱢᱟᱱᱮ ᱡᱟᱦᱟᱸ ᱵᱚᱭᱮᱥ ᱨᱮ ᱢᱟᱱᱮ ᱩᱥ ᱤᱥᱠᱩᱞ ᱪᱞᱟᱣ ᱵᱚᱭᱮᱥ, ᱢᱟᱱᱮ ᱡᱟᱦᱟᱸ ᱵᱚᱭᱮᱥᱨᱮ ᱤᱥᱠᱩᱞ ᱪᱟᱞᱟᱣ ᱵᱚᱭᱮᱥ ᱢᱟᱱᱮ ᱜᱮᱭᱟᱱ ᱚᱨᱡᱚᱱ ᱵᱚᱭᱮᱥ ᱠᱟᱱ ᱛᱟᱠᱚᱣᱟ ᱚᱞ ᱯᱟᱲᱦᱟᱣ ᱨᱮᱱᱟᱜ ᱵᱚᱭᱮᱥ ᱾ ᱟᱫᱚ ᱚᱱᱟ ᱵᱚᱭᱮᱥ ᱨᱮ ᱟᱹᱰᱤ ᱡᱟᱹᱥᱛᱤ ᱢᱟᱱᱮ ᱦᱟᱺᱰᱤ ᱯᱟᱹᱣᱨᱟᱹ ᱠᱚ ᱧᱩᱭᱮᱫᱟ ᱾ ᱛᱟᱨᱯᱚᱨᱮ ᱯᱨᱳᱜᱨᱟᱢ ᱢᱮᱞᱟ ᱯᱟᱛᱟ ᱠᱚ ᱥᱮᱱᱚᱜ ᱠᱟᱱᱟ ᱾
ᱦᱮᱸ ᱜᱚᱝᱠᱮ ᱦᱮᱸ ᱾
ᱯᱨᱳᱜᱨᱟᱢ ᱢᱮᱞᱟ ᱯᱟᱛᱟ ᱠᱚ ᱥᱮᱱᱚᱜ ᱠᱟᱱᱟ ᱟᱫᱚ ᱩᱱᱠᱩ ᱠᱚ ᱢᱟᱱᱮ ᱩᱱᱠᱩ ᱠᱚ ᱧᱮᱞ ᱧᱮᱞᱛᱮ ᱟᱨᱦᱚ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱟᱨᱟᱜ ᱠᱟᱱᱟ ᱩᱱᱠᱩ ᱠᱚᱦᱚᱸ ᱢᱟᱱᱮ ᱚᱱᱟ ᱠᱚᱜᱮ ᱠᱚ ᱧᱮᱞ ᱥᱮᱬᱟ ᱡᱚᱱᱟᱜ ᱠᱟᱱᱟ ᱾ ᱠᱟᱱᱟ ᱛᱚ ᱩᱱᱠᱩᱣᱟᱜ ᱢᱟᱱᱮ ᱟᱵᱚᱨᱮᱱ ᱠᱟᱹᱴᱤᱡ ᱠᱟᱹᱴᱤᱡ ᱢᱟᱹᱭ ᱵᱟᱹᱵᱩ ᱠᱚᱣᱟᱜ ᱵᱚᱦᱚᱜ ᱨᱮ ᱩᱱᱠᱩᱣᱟᱜ, ᱵᱚᱦᱟᱜ ᱨᱮ ᱢᱟᱱᱮ ᱚᱱᱟᱜᱮ ᱱᱤ ᱢᱮᱥᱮᱧ ᱚᱞᱟ ᱠᱟᱱᱟ ᱡᱮ ᱤᱧᱦᱚᱧ ᱦᱟᱨᱟ ᱞᱮᱱᱠᱷᱟᱱ ᱱᱩᱭ ᱫᱟᱫᱟ ᱞᱮᱠᱟ ᱱᱚᱝᱠᱟ ᱥᱟᱹᱠᱨᱤᱧ ᱢᱮᱱᱟᱜᱼᱟ ᱥᱮ ᱱᱩᱭ ᱫᱟᱫᱟ ᱞᱮᱠᱟ ᱚᱸᱰᱮ ᱯᱨᱳᱜᱨᱟᱢᱤ ᱫᱟᱲᱟᱭᱟ ᱥᱮ ᱫᱟ ᱛᱟᱞᱮ ᱚᱸᱰᱮ ᱚᱱᱠᱟ ᱜᱟᱛᱮ ᱠᱚ ᱥᱟᱜ ᱯᱟᱹᱨᱟᱹ ᱧᱩᱭᱟ ᱾ ᱛᱚ ᱟᱫᱚ ᱚᱱᱟ ᱯᱨᱳᱜᱨᱟᱢ ᱠᱚ ᱠᱷᱟᱹᱛᱤᱨ ᱜᱮ ᱢᱮᱢᱞᱟ ᱯᱟᱛᱟ ᱠᱷᱟᱹᱛᱤᱨ ᱜᱮ ᱟᱵᱚ ᱥᱚᱢᱟᱡᱽ ᱨᱮ ᱟᱹᱰᱤᱜᱟᱱ ᱢᱟᱱᱮ ᱤᱯᱷᱮᱠᱴ ᱯᱟᱲᱟᱜ ᱠᱟᱱᱟ ᱟᱨᱠᱤ ᱢᱟᱱᱮ
ᱦᱮᱸ ᱜᱚᱝᱠᱮ ᱟᱹᱵᱤᱱ ᱚᱠᱟ ᱠᱟᱛᱷᱟ ᱵᱤᱱ ᱞᱟᱹᱭ ᱠᱮᱜᱼᱟ ᱥᱮ ᱱᱚᱣᱟ ᱫᱚ ᱟᱹᱰᱤ ᱵᱷᱟᱹᱜᱤ ᱯᱚᱭᱮᱱᱴ ᱵᱤᱱ ᱨᱟᱠᱟᱵ ᱠᱮᱭᱟ ᱾ ᱟᱨ ᱤᱧ ᱱᱚᱣᱟ ᱛᱤᱱ ᱩᱰᱤ ᱵᱷᱟᱹᱜᱤᱧ ᱵᱩᱡᱷᱟᱹᱣ ᱠᱮᱭᱟ ᱜᱚᱝᱠᱮ ᱟᱹᱵᱤᱱ ᱟᱹᱰᱤ ᱵᱷᱟᱹᱜᱤ ᱯᱚᱭᱮᱱᱴ ᱵᱤᱱ ᱞᱟᱹᱭ ᱠᱮᱭᱟ, ᱟᱪᱪᱷᱟ ᱜᱚᱝᱠᱮ ᱮᱸ ᱟᱵᱚ ᱥᱟᱱᱛᱟᱲ ᱥᱚᱢᱟᱡᱽ ᱨᱮ ᱦᱮᱸ ᱟᱵᱚ ᱡᱟᱦᱟᱸ ᱛᱤᱱᱟᱹᱜ ᱠᱚᱲᱟ ᱠᱚ ᱦᱮᱸᱱᱟᱜᱼᱟ, ᱥᱤᱠᱠᱷᱟ ᱜᱚᱛᱚ ᱫᱤᱠ ᱠᱷᱚᱱ ᱫᱚ ᱞᱟᱦᱟ ᱠᱷᱚᱱᱜᱮ ᱮᱸ ᱠᱟᱹᱴᱤᱡ ᱯᱤᱪᱷᱞᱟᱹ ᱜᱮᱭᱟ ᱠᱚ ᱦᱮᱸ ᱥᱮ ᱵᱟᱝ?
ᱦᱚᱸ ᱦᱚᱸ᱾
ᱥᱤᱠᱠᱷᱟ ᱜᱚᱛᱚ ᱫᱤᱠ ᱠᱷᱚᱱ ᱠᱤᱱᱛᱩ ᱟ ᱱᱤᱛᱚᱜ ᱵᱚᱨᱛᱚᱢᱟᱱ ᱱᱚᱣᱟ ᱡᱟ ᱡᱮᱱᱟᱨᱮᱥᱚᱱ ᱦᱮᱡ ᱠᱟᱱᱟ ᱚᱹᱰᱤᱜᱟᱱ ᱥᱩᱡᱳᱜᱽ ᱥᱩᱵᱤᱫᱷᱟ ᱥᱚᱨᱠᱟᱨᱤ ᱠᱷᱚᱱ ᱵᱚᱱ ᱧᱟᱢ ᱠᱟᱛᱮ ᱟᱹᱰᱤ ᱵᱷᱟᱜᱤ ᱡᱟᱭᱜᱟ ᱨᱮᱵᱚᱱ ᱥᱮᱴᱮᱨᱚᱜ ᱠᱟᱱᱟ ᱛᱚ ᱦᱩᱭᱩᱜ ᱠᱟᱱᱟ ᱱᱤᱛᱚᱜ ᱜᱚᱝᱠᱮ ᱮᱸ ᱟᱵᱚ ᱡᱟᱦᱟᱸᱭ ᱵᱟᱡᱟᱨ ᱫᱤᱥᱚᱢ ᱨᱮ, ᱮ ᱛᱟᱦᱮᱸᱱ ᱠᱟᱱᱟ ᱠᱚ ᱥᱟᱱᱛᱟᱲᱤ ᱥᱚᱢᱟᱡᱽ ᱨᱤᱱ ᱦᱚᱲ ᱠᱚ ᱵᱟ ᱟ ᱟᱵᱚ ᱡᱟᱦᱟᱸᱭ ᱥᱚᱢᱯᱚᱨᱠᱚᱨᱮ ᱡᱟᱦᱟᱸᱭ ᱜᱮᱠᱚ ᱛᱟᱦᱮᱸᱱ ᱠᱟᱱᱟ ᱠᱚ ᱵᱟᱡᱟᱨ ᱫᱤᱥᱚᱢ ᱨᱮᱠᱚ ᱦᱚᱭᱛᱚ ᱡᱚᱯᱮᱫ ᱡᱚᱵᱮᱫ ᱫᱟᱠᱚ ᱵᱟ ᱡᱟᱦᱟᱸᱱᱟᱜ ᱪᱟᱹᱠᱨᱤᱭ ᱫᱟᱠᱚ ᱦᱮᱸ ᱥᱮ ᱵᱟᱝ, ᱛᱚ ᱠᱟᱛᱷᱟ ᱠᱟᱛᱷᱟ ᱦᱩᱭᱩᱜ ᱠᱟᱱᱟ ᱡᱟᱦᱟᱸᱭ ᱡᱟᱦᱟᱸ ᱛᱤᱱᱟᱹᱜ ᱥᱟᱱᱛᱟᱲ ᱥᱚᱢᱟᱡᱽ ᱨᱮᱱ ᱦᱚᱲ ᱠᱚ ᱵᱟᱡᱟᱨ ᱫᱤᱥᱚᱢ ᱠᱚ ᱦᱤᱡᱩᱜ ᱠᱟᱱᱟ ᱠᱚ, ᱩᱱᱠᱩ ᱫᱚ ᱟᱵᱚ ᱟᱵᱚᱣᱟᱜ ᱚᱠᱟ ᱞᱟᱦᱟᱜ ᱮᱠᱷᱚᱱ ᱠᱟᱞᱪᱟᱨ ᱛᱟᱵᱚᱱ ᱡᱮᱢᱚᱱ ᱵᱚᱸᱜᱟᱼᱵᱩᱨᱩ ᱵᱩᱨᱩ ᱠᱟᱞᱪᱟᱨ ᱵᱟᱦᱟ ᱯᱟᱛᱟ ᱦᱮᱸ ᱥᱮ ᱵᱟᱝ ᱚᱱᱟ ᱠᱚ ᱤᱫᱤ ᱠᱟ ᱛᱮ ᱩᱱᱠᱩ ᱫᱚ ᱮᱛᱚ ᱵᱮᱥᱤ ᱤᱱᱴᱟᱨᱮᱥᱴ ᱵᱟᱠᱚ ᱫᱮᱠᱷᱟᱭ ᱫᱟᱠᱚ ᱦᱮᱸ ᱥᱮ ᱵᱟᱝ? ᱟᱹᱵᱤᱱᱟᱜ ᱢᱚᱛᱨᱮ ᱦᱮᱸ ᱟᱹᱵᱤᱱᱟᱜ ᱢᱚᱛᱨᱮ ᱟᱹᱵᱤᱱ ᱮᱸ ᱪᱮᱫ ᱵᱤᱱ ᱞᱟᱹᱭ ᱦᱚᱪᱚᱭᱟ ᱡᱮ ᱚᱠᱟ ᱠᱟᱹᱢᱤ ᱞᱮᱠᱷᱟᱱ ᱦᱚᱭᱛᱳ ᱩᱱᱠᱩ ᱠᱚ ᱟᱵᱚᱣᱟᱜ ᱚᱱᱟ ᱠᱟᱞᱪᱟᱨ ᱵᱟᱠᱚ ᱦᱤᱲᱤᱧᱟ᱾ ᱚ ᱟᱵᱚᱣᱟᱜ ᱠᱟᱞᱪᱟᱨ ᱠᱚ ᱥᱟᱵ ᱫᱚᱦᱚᱭᱟᱠᱚ ᱾ ᱦᱮᱸ ᱥᱮ ᱵᱟᱝ ᱡᱟᱦᱟᱸᱭ ᱠᱚ ᱠᱚᱞᱮᱡᱽ ᱤᱥᱠᱩᱞ ᱠᱚᱨᱮ ᱯᱟᱲᱦᱟᱜ ᱠᱟᱱᱟ ᱠᱚ ᱵᱟ ᱡᱟᱦᱟᱸᱭ ᱠᱚ ᱵᱟᱦᱨᱮ ᱡᱚᱵᱮᱫᱟᱠᱚ ᱩᱱᱠᱩ ᱠᱷᱟᱹᱛᱤᱨ ᱟᱹᱵᱤᱱ ᱡᱟᱦᱟᱸᱱᱟᱜ ᱵᱤᱱ ᱞᱟᱹᱭᱟ ᱪᱮᱫ ᱠᱚᱨᱟᱣ ᱞᱮᱠᱷᱟᱱ ᱵᱷᱟᱹᱜᱤ ᱠᱚᱜᱼᱟ?
ᱦᱮᱸ ᱜᱚᱢᱠᱮ ᱞᱟᱹᱭᱟᱞᱤᱧ ᱱᱤᱦᱟᱹᱛ ᱢᱟᱱᱮ ᱠᱚ ᱡᱚᱛ ᱴᱩᱠᱩ ᱞᱤᱧ ᱵᱟᱲᱟᱭᱟ ᱢᱟᱱᱮ ᱩᱱᱟᱹᱜ ᱜᱮᱞᱤᱧ ᱞᱟᱹᱭᱟ ᱦᱮᱸ?
ᱦᱮᱸ ᱦᱮᱸ ᱾
ᱢᱮᱱᱫᱟᱞᱤᱧ ᱜᱚᱝᱠᱮ
ᱦᱩᱸ᱾
ᱢᱟᱱᱮ
ᱢᱟᱱᱮ
ᱟᱵᱚ ᱢᱟᱱᱮ ᱥᱟᱱᱛᱟᱲ ᱥᱚᱢᱟᱡᱽ ᱨᱮ ᱡᱟ ᱡᱟᱦᱟᱸ ᱛᱤᱱᱟᱹᱜ ᱜᱟᱱ ᱜᱮ ᱢᱟᱱᱮ ᱦᱚᱲ ᱠᱚ ᱢᱮᱱᱟᱜ ᱠᱟᱜ ᱠᱚᱣᱟ ᱡᱚᱠᱷᱚᱱ ᱠᱷᱟᱱ ᱜᱮ ᱡᱚᱵ ᱴᱚᱵ ᱠᱚ ᱧᱟᱢ ᱫᱟ ᱵᱟᱡᱟᱨ ᱫᱤᱥᱚᱢ ᱛᱮᱠᱚ ᱥᱮᱱᱚᱜ ᱠᱟᱱᱟ, ᱟᱫᱚ ᱟᱵᱚᱣᱟᱜ ᱟᱛᱳ ᱫᱤᱥᱚᱢ ᱨᱮᱱᱟᱜ ᱟᱹᱨᱤᱪᱟᱹᱞᱤ ᱠᱚᱫᱚ ᱟᱫᱚ ᱡᱷᱚᱛᱚ ᱠᱚ ᱢᱟᱱᱮ ᱦᱤᱲᱤᱧ ᱫᱟᱠᱚ ᱵᱟᱹᱭ ᱵᱟᱹᱭᱛᱮ,
ᱦᱮᱸ ᱩᱱᱠᱩ ᱦᱚᱸ ᱚᱱᱟ ᱵᱟᱡᱟᱨ ᱫᱤᱥᱚᱢ ᱦᱮᱡ ᱠᱟᱛᱮ ᱩᱱᱠᱩ ᱦᱚᱸ ᱚᱝᱠᱟ ᱢᱟᱱᱮ ᱵᱟᱡᱟᱨ ᱫᱤᱥᱚᱢ ᱨᱮ ᱡᱟᱦᱟᱸᱭ ᱫᱤᱠᱩ ᱠᱚ ᱠᱚᱨᱟᱣᱮ-ᱟᱠᱚ ᱦᱮᱸ ᱥᱮ ᱵᱟᱝ? ᱩᱱᱠᱩᱣᱟᱜ ᱠᱟᱞᱪᱟᱨ ᱨᱮᱠᱚ ᱪᱟᱞᱟᱜ ᱠᱟᱱᱟ ᱠᱚ ᱟᱥᱛᱮ ᱟᱥᱛᱮ ᱫᱤᱞᱮ
ᱠᱟᱱᱟ ᱥᱟᱶᱛᱮ ᱢᱟᱱᱮ ᱡᱟᱦᱟᱱᱟᱜ ᱜᱮ ᱫᱤᱠᱩ ᱠᱚᱣᱟᱜ ᱦᱩᱭᱩᱜ ᱚᱱᱟ ᱜᱮᱠᱚ ᱢᱟᱱᱟᱣ ᱮᱫᱟ ᱟᱵᱚ ᱦᱚᱲᱟᱜ ᱫᱚ ᱟᱫ-ᱟ ᱾ ᱛᱮᱠᱚ ᱢᱟᱱᱮ ᱵᱟᱹᱭ ᱵᱟᱹᱭ ᱛᱮᱠᱚ ᱫᱮᱭᱟᱭᱮᱫᱟ ᱟᱨᱠᱤ ᱟᱫᱚ ᱟᱨ ᱟᱵᱚᱣᱟᱜ ᱟᱹᱨᱤᱪᱟᱹᱞᱤ ᱠᱚᱦᱚᱸ ᱟᱫᱚ ᱢᱟᱱᱮ ᱵᱟᱝᱠᱚ ᱠᱩᱥᱤᱭᱟᱜ ᱠᱟᱱᱟ ᱞᱟᱹᱭᱟ ᱠᱚ ᱫᱷᱩᱨ ᱚᱱᱟ ᱛᱩᱢᱫᱟᱜ ᱴᱟᱢᱟᱠ ᱚᱱᱟ
ᱦᱮᱸ ᱚᱱᱟ ᱞᱟᱹᱭ ᱚᱱᱟ ᱠᱚ ᱞᱟᱹᱭᱮ ᱟᱠᱚ ᱚᱱᱟ ᱫᱚ ᱦᱟᱹᱰᱤ ᱯᱟᱹᱨᱣᱟᱹ ᱱᱩ ᱠᱟᱛᱮᱫ ᱮᱱᱮᱡ ᱵᱟᱲᱟ ᱦᱮᱸ ᱥᱮ ᱚᱱᱟ ᱠᱚ ᱩᱱᱠᱩ ᱫᱚ ᱵᱟᱠᱚ ᱠᱩᱥᱤᱭᱟᱜ ᱠᱟᱱᱟ ᱠᱚ ᱩᱱᱠᱩ ᱩᱱ ᱥᱚᱢᱚᱭ ᱫᱚ ᱰᱤᱡᱤᱴᱟᱞ ᱡᱩᱜ ᱨᱮᱱᱟᱜ ᱚᱱᱟ ᱰᱮᱨᱟᱢ ᱯᱮᱴ ᱠᱚ ᱚᱠᱟ ᱠᱚᱨᱮ ᱤᱭᱟᱹ ᱦᱩᱭᱩᱜ ᱠᱟᱱᱟ ᱚᱱᱟ ᱠᱚ ᱵᱷᱟᱹᱜᱤ ᱠᱚ ᱵᱩᱡᱷᱟᱹᱣ ᱫᱟᱠᱚ᱾ ᱛᱩᱢᱫᱟᱜ ᱛᱟᱵᱟᱜ ᱠᱷᱚᱱ ᱦᱮᱸ ᱥᱮ ᱵᱟᱝ?
ᱛᱩᱢᱫᱟᱜ ᱴᱟᱢᱟᱠ ᱠᱚᱫᱚ ᱟᱹᱰᱤ ᱦᱤᱨᱥᱟᱹ ᱜᱮ ᱠᱚ ᱧᱮᱞ ᱫᱟ ᱢᱮᱱᱠᱷᱟᱱ ᱩᱱᱠᱩ ᱫᱚ ᱵᱟᱠᱚ ᱵᱩᱡ ᱫᱟ ᱡᱮ ᱚᱱᱟ ᱛᱩᱢᱫᱟᱜ ᱴᱟᱢᱟᱠ ᱛᱮᱜᱮ ᱟᱠᱚᱣᱟᱜ ᱠᱟᱹᱢᱤ ᱠᱚ ᱯᱟᱨᱚᱢ ᱠᱟᱱᱟ ᱡᱮᱢᱚᱱ ᱫᱷᱚᱨᱚ ᱵᱟᱯᱞᱟ᱾ ᱵᱟᱯᱞᱟ ᱠᱚᱢᱟ ᱟᱵᱚ ᱥᱟᱱᱛᱟᱲᱟᱜ ᱢᱟ ᱛᱩᱢᱫᱟᱜ ᱴᱟᱢᱟᱠ ᱪᱷᱟᱲᱟ ᱵᱟᱝ ᱜᱟᱱᱚᱜ ᱜᱮᱭᱟ ᱥᱮ?
ᱦᱮᱸ ᱦᱮᱸ ᱦᱮᱸ ᱦᱮᱸ ᱦᱮᱸ ᱾
ᱟᱪᱪᱷᱟ ᱩᱱᱠᱩ ᱠᱷᱟᱹᱛᱤᱨ ᱟᱵᱚ ᱪᱮᱫ ᱠᱚᱨᱚᱱᱤᱭᱚ ᱵᱟ ᱪᱮᱫ ᱠᱚ ᱟᱵᱚᱣᱟᱜ ᱟᱵᱩᱣᱟᱜ ᱡᱮ ᱱᱤᱝᱠᱟᱹ ᱠᱟᱞᱪᱟᱨ ᱫᱚᱦᱚ ᱞᱮᱠᱷᱟᱱ ᱵᱷᱟᱜᱤ ᱠᱚᱜ-ᱟ ᱡᱟᱦᱟᱸᱭ ᱠᱚ ᱦᱚᱭᱛᱳ ᱚ ᱤᱥᱠᱩᱞ ᱠᱚᱞᱮᱡ ᱨᱮᱠᱚ ᱯᱟᱲᱦᱟᱜ ᱠᱟᱱᱟ ᱡᱟᱦᱟᱸᱭ ᱠᱚ ᱪᱟᱹᱠᱨᱤᱭ ᱫᱟ ᱠᱚ ᱩᱱᱠᱩᱣᱟᱜ ᱠᱟᱛᱷᱟ ᱫᱚ ᱪᱷᱟᱲᱚ ᱜᱚᱝᱠᱮ ᱡᱟᱦᱟᱸᱭ ᱠᱚ ᱤᱥᱠᱩᱞ ᱠᱚᱞᱮᱡ ᱨᱮ ᱯᱟᱲᱦᱟᱜ ᱠᱟᱱᱟ, ᱩᱱᱠᱩ ᱠᱷᱟᱹᱛᱤᱨ ᱟᱹᱵᱤᱱ ᱡᱟᱦᱟᱸᱱᱟᱜ ᱵᱤᱱ ᱞᱟᱹᱭᱟ ᱠᱤ? ᱡᱮ ᱟᱵᱚᱣᱟᱜ ᱡᱮᱢᱚᱱ ᱤᱥᱠᱩᱞ ᱠᱚᱞᱮᱡ ᱨᱮ ᱟᱵᱚᱣᱟᱜ ᱥᱟᱱᱛᱟᱞᱤ ᱠᱟᱞᱪᱟᱨ ᱨᱮᱱᱟᱜ ᱡᱟᱦᱟᱱᱟᱜ ᱚᱱᱩᱥᱴᱷᱟᱱ ᱦᱩᱭᱩᱜ-ᱟ ᱟᱵᱚᱣᱟᱜ ᱤᱭᱟᱹ ᱛᱟᱦᱮᱸ ᱫᱚᱨᱠᱟᱨ ᱦᱮᱸ ᱥᱮ ᱵᱟᱝ? ᱥᱟᱱᱛᱟᱞᱤ ᱥᱚᱢᱟᱡᱟᱜ ᱴᱟᱢᱟᱜ ᱛᱩᱢᱟᱹᱜ ᱠᱚ ᱤᱫᱤ ᱠᱟᱛᱮᱜ ᱥᱮᱨᱮᱧ ᱮᱱᱮᱡ ᱦᱮᱸᱥᱮ ᱵᱟᱝ᱾ ᱟᱨ ᱡᱟᱦᱟᱱᱟᱜ ᱟᱵᱚ ᱚ ᱡᱟᱦᱟᱸᱭ ᱜᱩᱨᱩᱡᱚᱱ ᱠᱚ ᱞᱟᱹᱭ ᱤᱫᱤ ᱠᱟᱜ-ᱟ ᱟᱵᱚ ᱥᱚᱢᱟᱡ ᱵᱮᱯᱟᱨ ᱛᱮ ᱚᱱᱟ ᱠᱚ ᱟᱵᱚᱣᱟᱜ ᱠᱚᱞᱮᱡ ᱵᱟ ᱤᱥᱠᱩᱞ ᱠᱚᱨᱮ ᱞᱟᱹᱭ ᱩᱪᱤᱛ ᱦᱮᱸᱥᱮ ᱵᱟᱝ᱾
ᱮᱠᱫᱚᱢ ᱮᱠᱫᱚᱢ ᱢᱟᱱᱮ ᱟᱵᱚᱣᱟᱜ ᱠᱚᱞᱮᱡ ᱨᱮ ᱤᱥᱠᱩᱞ ᱠᱚᱨᱮ ᱞᱟᱹᱭ ᱩᱪᱤᱛ ᱜᱮ ᱡᱮᱢᱚᱱ ᱟᱹᱞᱤᱧ ᱞᱤᱧ ᱢᱮᱱᱜᱮᱭᱟ ᱡᱮᱢᱚᱱ ᱢᱟᱱᱮ ᱟᱵᱚ ᱦᱚᱲ ᱦᱚᱵᱚᱱ ᱦᱚᱲ ᱠᱟᱱ ᱜᱮᱭᱟ ᱟᱨ ᱫᱤᱠᱩ ᱦᱚᱸᱠᱚ ᱫᱤᱠᱩ ᱠᱟᱱ ᱜᱮᱭᱟ ᱢᱮᱱᱠᱷᱟᱱ ᱚᱞ ᱪᱤᱠᱤ ᱢᱟᱱᱮ ᱚᱞᱪᱤᱠᱤᱛᱮ ᱚᱞ ᱢᱮ ᱦᱚᱲᱛᱮ ᱨᱚᱲ ᱢᱮ᱾ ᱛᱚ
ᱤᱱᱟᱹᱛᱮ ᱵᱷᱟᱜᱤ ᱠᱚᱜ-ᱟ ᱜᱚᱝᱠᱮ ᱦᱮᱸ ᱥᱮ ᱵᱟᱝ ᱠᱚᱞᱮᱡ ᱠᱚᱨᱮ ᱡᱩᱫᱤ ᱟᱵᱚᱣᱟᱜ ᱠᱟᱞᱪᱟᱨ ᱛᱟᱦᱮᱱᱟ ᱾ ᱟᱵᱚᱣᱟᱜ ᱠᱟᱞᱪᱟᱨ ᱤᱫᱤ ᱠᱟᱛᱮᱜ ᱡᱩᱫᱤ ᱡᱟᱦᱟᱱᱟᱜ ᱯᱨᱳᱜᱨᱟᱢ ᱦᱩᱭᱩᱜ-ᱟ ᱦᱚᱭᱛᱚ ᱚ ᱠᱚᱞᱮᱡ ᱨᱮᱢᱟ ᱟᱹᱰᱤ ᱨᱚᱠᱚᱢ ᱯᱨᱳᱜᱨᱟᱢ ᱦᱩᱭᱩᱜ ᱜᱮᱭᱟ ᱦᱮᱸ ᱥᱮ ᱵᱟᱝ? ᱯᱨᱳᱜᱨᱟᱢ ᱨᱮ ᱟᱵᱚᱣᱟᱜ ᱡᱩᱫᱤ ᱥᱟᱱᱛᱟᱲᱤ ᱡᱟᱦᱟᱸᱭ ᱠᱚᱲᱟ ᱠᱚ ᱵᱟ ᱠᱩᱲᱤ ᱠᱚᱠᱚ ᱯᱟᱲᱦᱟᱜ ᱠᱟᱱᱟ ᱠᱚ ᱠᱚᱞᱮᱡ ᱠᱚᱨᱮᱜ ᱩᱱᱠᱩ ᱠᱚ ᱡᱚᱫᱤ ᱟᱵᱚ ᱥᱟᱱᱛᱟᱲ ᱥᱚᱢᱟᱡ ᱤᱫᱤ ᱠᱟᱛᱮ ᱵᱟᱨᱯᱮ ᱠᱟᱛᱷᱟ ᱠᱩ ᱞᱟᱹᱭᱟ ᱦᱮᱸ ᱥᱮ ᱵᱟᱝ ᱾ ᱟᱵᱩᱣᱟᱜ ᱥᱟᱱᱛᱟᱲ ᱥᱚᱢᱟᱡ ᱥᱮ ᱟᱫᱤᱵᱟᱥᱤ ᱥᱚᱢᱟᱡ ᱚᱠᱟ ᱞᱮᱠᱟᱛᱮ ᱵᱮᱱᱟᱣ ᱠᱟᱱᱟ ᱚᱸ ᱚᱠᱟ ᱠᱷᱚᱱ ᱛᱮᱭᱟᱨᱟ ᱟᱠᱟᱱᱟ ᱟᱵᱩᱣᱟᱜ ᱵᱚᱸ ᱵᱚᱸᱜᱟ ᱯᱚᱨᱚᱵ ᱛᱤᱱᱟᱹᱜ ᱦᱮᱱᱟᱜ-ᱟ ᱦᱮᱸᱥᱮ ᱵᱟᱝ᱾ ᱚᱱᱟ ᱤᱫᱤ ᱠᱟᱛᱮ ᱠᱚ ᱡᱚᱠᱷᱚᱱ ᱠᱚ ᱤᱥᱠᱩᱞ ᱠᱚᱞᱮᱡᱽ ᱞᱮᱠᱚ ᱞᱟᱹᱭᱟ ᱟᱨ ᱡᱟᱦᱟᱸ ᱛᱤᱱᱟᱹᱜ ᱩᱸ ᱤᱥᱠᱩᱞ ᱠᱚᱞᱮᱡᱽ ᱯᱟᱹᱲᱩᱣᱟᱹ ᱠᱚ ᱯᱟᱲᱦᱟᱜ ᱠᱟᱱᱟ ᱠᱚ ᱩᱝᱠᱩ ᱠᱚ ᱵᱟᱲᱟᱭ ᱱᱟᱢ ᱫᱟᱲᱮᱭᱟᱜ ᱟᱠᱚ ᱡᱮ ᱵᱟᱝᱼᱟ ᱱᱩᱠᱩᱣᱟᱜ ᱥᱚᱢᱟᱡᱽ ᱦᱚᱸ ᱱᱤᱝᱠᱟᱹᱱ ᱜᱮᱭᱟ ᱦᱮᱸ ᱥᱮ ᱵᱟᱝ, ᱱᱩᱠᱩᱣᱟᱜ ᱥᱚᱢᱟᱡ ᱠᱷᱚᱱ ᱱᱩᱠᱩ ᱩ ᱩᱲᱤ ᱜᱟᱱ ᱟᱸ ᱟᱵᱚᱣᱟᱜ ᱥᱚᱢᱟᱡᱽ ᱵᱮᱯᱟᱨ ᱨᱮ ᱦᱮᱱᱟᱜᱼᱟ ᱦᱮᱸ ᱥᱮ ᱵᱟᱝ?
ᱦᱮᱸ ᱢᱮᱱᱟᱢᱟ ᱟᱹᱰᱤ ᱟᱭᱢᱟ ᱜᱮ ᱢᱮᱱᱟᱜ ᱠᱟᱫᱟ ᱢᱮᱱᱠᱷᱟᱱ ᱟᱹᱞᱤᱧ ᱞᱤᱧ ᱡᱟᱦᱟᱸ ᱛᱤᱱᱟᱹᱜ ᱞᱤᱧ ᱧᱮᱞ ᱫᱟ ᱢᱟᱱᱮ ᱟᱵᱚ ᱦᱚᱲ ᱠᱚᱢᱟ ᱢᱟᱱᱮ, ᱢᱟᱱᱮ ᱡᱚᱠᱷᱚᱱ ᱠᱷᱟᱱ ᱜᱮ ᱠᱟᱹᱴᱤᱡ ᱡᱟᱦᱟᱸ ᱥᱮᱫ ᱠᱚ ᱪᱟᱜ ᱠᱟᱱᱟ ᱢᱟᱱᱮ ᱟ ᱡᱮ-ᱡᱮᱢᱚᱱ ᱫᱷᱚᱨᱚ ᱵᱟ-ᱵᱟᱡᱟᱨ ᱫᱷᱚᱨᱚ ᱠᱤᱱᱵᱟ ᱤᱥᱠᱩᱞ ᱫᱷᱚᱨᱚ ᱠᱤᱱᱵᱟ ᱡᱟᱦᱟᱸᱭ ᱜᱮ ᱥᱩ ᱨᱮ ᱠᱚ ᱡᱚᱵ ᱫᱟ ᱢᱮᱱ ᱠᱷᱟᱱ ᱩᱝᱠᱩ ᱦᱚᱲ ᱠᱚᱢᱟ ᱡᱩᱫᱤ ᱢᱟᱱᱮ ᱚᱯᱷᱤᱥ ᱴᱩᱯᱷᱤᱥ ᱠᱚᱨᱮ ᱵᱤᱱ ᱨᱚᱲ ᱠᱚᱣᱟ, ᱢᱮᱱᱠᱷᱟᱱ ᱩᱝᱠᱩ ᱢᱟ ᱦᱚᱲ ᱠᱟᱱᱟ ᱠᱚ ᱚᱛᱷᱚᱪᱚ ᱟᱵᱤᱱ ᱦᱚᱲ ᱛᱮᱵᱤᱱ ᱨᱚᱲᱟ ᱠᱚ ᱠᱩᱣᱟ ᱩᱱ ᱩᱝᱠᱩ ᱠᱤᱱᱛᱩ ᱟᱹᱵᱤᱱ ᱫᱚ ᱦᱚᱲ ᱛᱮ ᱵᱟᱠᱚ ᱨᱚᱲᱟᱤᱱᱟ ᱢᱮᱱ ᱠᱷᱟᱱ ᱟᱠᱩ ᱞᱟᱡᱟᱣ ᱠᱚ ᱵᱩᱡᱷᱟᱹᱣᱟ᱾ ᱢᱮᱱ ᱠᱷᱟᱱ ᱟᱵᱚᱣᱟᱜ ᱥᱚᱢᱟᱡᱽ ᱢᱟᱱᱮ ᱟᱵᱚᱣᱟᱜ ᱡᱟᱹᱛᱤ ᱟᱵᱚᱣᱟᱜ ᱢᱟᱱᱮ ᱨᱚᱲ ᱡᱩᱫᱤ ᱟ-ᱟᱯᱱᱟᱨᱟᱜ ᱨᱚᱲ ᱜᱮ ᱡᱩᱫᱤ ᱟᱯᱱᱟᱨ ᱡᱩᱫᱤ ᱵᱟᱢ ᱨᱚᱲᱟ ᱢᱮᱱ ᱠᱷᱟᱱ ᱟ ᱢᱮᱱ ᱠᱷᱟᱱ ᱟᱵᱚᱣᱟᱜ ᱤᱭᱟᱹ ᱢᱟᱛᱚ ᱟᱹᱰᱤ ᱛᱟᱭᱱᱚᱢ ᱨᱮ ᱛᱟᱦᱮᱱ ᱠᱟᱱᱟ᱾
ᱦᱮᱸ ᱥᱮ ᱵᱟᱝ ᱜᱚᱝᱠᱮ ᱟᱵᱩᱣᱟᱜ ᱥᱚᱢᱟᱡᱽ ᱴᱟᱜ ᱜᱮ ᱚᱥᱚᱢᱢᱟ ᱮᱫᱟ ᱠᱚ ᱦᱮᱸ ᱥᱮ ᱵᱟᱝ? ᱡᱩᱫᱤ ᱟ ᱟᱵᱚᱣᱟᱜ ᱥᱚᱢᱟᱡᱽ ᱨᱮ ᱟᱵᱩ ᱥᱟᱱᱛᱟᱲᱤ ᱥᱚᱢᱟᱡᱽ ᱨᱮ ᱟᱫᱤᱵᱟᱥᱤ ᱜᱤᱫᱽᱨᱟᱹ ᱦᱳᱭ ᱠᱟᱛᱮᱜ ᱡᱩᱫᱤ ᱟᱫᱤᱵᱟᱥᱤ ᱨᱚᱲᱴᱟᱜ ᱡᱩᱫᱤ ᱨᱚᱲᱮᱢ ᱞᱟᱡᱟ ᱞᱟᱡᱟᱣ ᱠᱚ ᱵᱩᱡᱷᱟᱹᱣ ᱫᱟᱠᱚ ᱛᱟᱨ ᱢᱟᱱᱮ ᱟᱵᱚᱣᱟᱜ ᱥᱚᱢᱟᱡᱽ ᱨᱮᱢᱟ ᱩᱱᱠᱩ ᱞᱮᱠᱟ ᱜᱤᱫᱽᱨᱟᱹ ᱢᱟ ᱠᱚᱞᱚᱢ ᱠᱚ ᱦᱮᱸ ᱥᱮ ᱵᱟᱝ? ᱟᱵᱚᱣᱟᱜ ᱥᱚᱢᱟᱡᱽ ᱟᱵᱚᱣᱟᱜ ᱥᱟᱱᱛᱟᱞᱤ ᱥᱚᱢᱟᱡᱽ, ᱟᱫᱤᱵᱟᱥᱤ ᱥᱚᱢᱟᱡᱽ ᱢᱟ ᱟᱹᱲᱤ ᱜᱚᱨᱵᱚ ᱨᱮᱱᱟᱜ ᱵᱮᱯᱟᱨ ᱜᱚᱨᱵᱚ ᱛᱮ ᱞᱟᱹᱭ ᱫᱚᱨᱠᱟᱨ ᱡᱮ ᱟᱵᱚᱣᱟᱜ ᱥᱚᱢᱟᱡᱽ ᱱᱤᱝ ᱠᱟᱱ ᱜᱮᱭᱟ ᱟᱵᱚᱣᱟᱜ ᱥᱚᱢᱟᱡᱽ ᱠᱷᱚᱱ ᱱᱤᱝᱠᱟᱹ ᱥᱟᱫᱷᱤᱱᱚᱛᱟ ᱟᱱᱫᱳᱞᱚᱱ ᱠᱚᱨᱮ ᱟᱵᱚᱣᱟᱜ ᱥᱚᱢᱟᱡᱽ ᱨᱮᱱᱟᱜ ᱦᱚᱲ ᱨᱮᱱᱟᱜ ᱤᱭᱟᱹ ᱦᱮᱱᱟᱜᱼᱟ, ᱚᱵᱚᱫᱟᱱ ᱦᱮᱱᱟᱜᱼᱟ ᱦᱮᱸ ᱥᱮ ᱵᱟᱝ?
ᱮᱠᱫᱚᱢ᱾
ᱥᱮ ᱚᱱᱟ ᱠᱚ ᱚᱱᱟ ᱠᱚ ᱵᱟᱲᱟᱭ ᱫᱚᱨᱠᱟᱨ ᱦᱮᱸ ᱥᱮ ᱵᱟᱝ ᱟᱹᱰᱤᱜᱟᱱ ᱜᱤᱫᱽᱨᱟᱹ ᱢᱟ ᱵᱟᱠᱚ ᱵᱟᱲᱟᱭᱟ ᱦᱮᱸ ᱥᱮ᱾ ᱟᱨ ᱱᱮᱛᱟᱨ ᱡᱩᱜᱽ ᱢᱟ ᱢᱚᱵᱟᱭᱤᱞ ᱡᱩᱜᱽ ᱦᱮᱡ ᱱᱟ, ᱢᱚᱵᱟᱭᱤᱞ ᱨᱮ ᱡᱷᱚᱛᱚ ᱠᱚ ᱡᱮᱡᱟᱨ ᱢᱳᱵᱟᱭᱤᱞ ᱨᱮ ᱠᱚ ᱴᱟᱭᱤᱢ ᱠᱚ ᱯᱟᱥᱮᱫᱟ ᱠᱚ ᱦᱮᱸ ᱥᱮ ᱵᱟᱝ ᱡᱟᱦᱟᱸ ᱠᱚ ᱠᱤᱪᱷᱩ ᱦᱚᱲ ᱜᱮᱢ ᱠᱷᱮᱞ ᱛᱮᱠᱚ ᱴᱟᱭᱤᱢ ᱠᱚ ᱯᱟᱥᱮᱫᱟ ᱠᱚ ᱡᱮᱢᱚᱱ, ᱯᱨᱤ ᱯᱷᱟᱭᱟᱨ, ᱯᱟᱽᱡᱤ ᱦᱮᱸ ᱥᱮ ᱵᱟᱝ, ᱟᱨᱦᱚᱸ ᱟᱹᱰᱤ ᱠᱤᱪᱷᱩ ᱜᱮᱢ ᱦᱮᱱᱟᱜᱼᱟ ᱚᱱᱟ ᱨᱮ ᱠᱚ ᱴᱟᱭᱤᱢ ᱠᱚ ᱯᱟᱥᱮ ᱫᱟᱠᱚ᱾ ᱠᱤᱪᱷᱩ ᱦᱚᱲ ᱢᱳᱵᱟᱭᱤᱞ ᱠᱚ ᱱᱮᱞ ᱦᱩᱸ ᱦᱩᱸ᱾
ᱢᱮᱱᱫᱟᱹᱞᱤᱧ ᱜᱚᱝᱠᱮ ᱟᱹᱰᱤ ᱜᱟᱱ ᱡᱟᱭᱜᱟ ᱨᱮᱞᱤᱧ ᱧᱮᱞ ᱠᱟᱜ ᱠᱚᱣᱟ ᱡᱟᱦᱟᱸ ᱠᱚᱨᱮ ᱟᱵᱚ ᱦᱚᱲ ᱢᱮᱥᱟ ᱫᱮᱠᱚ ᱢᱮᱱᱟᱜ ᱟᱠᱟᱜ ᱠᱚᱣᱟ ᱟᱵᱚ ᱥᱟᱱᱛᱟᱲ ᱜᱮ ᱟᱨᱠᱤ᱾
ᱦᱩᱸ
ᱢᱟᱱᱮ ᱥᱟᱱᱛᱟᱲ ᱛᱮ ᱪᱮᱜ ᱞᱤᱧ ᱞᱟᱹᱭᱟ ᱵᱟᱠᱚ ᱨᱚᱲ ᱜᱮᱭᱟ ᱢᱟᱱᱮ ᱩᱱᱠᱩ ᱢᱟᱱᱮ ᱞᱟᱹᱭᱟ ᱟᱞᱮ ᱫᱚ ᱥᱟᱱᱛᱟᱲ ᱨᱚᱲ ᱵᱟᱝᱞᱮ ᱠᱩᱥᱤᱭᱟᱜᱼᱟ ᱫᱤᱠᱩ ᱛᱮ ᱞᱮ ᱨᱚᱲᱟ ᱢᱮᱱᱠᱷᱟᱱ ᱟᱠᱚ ᱫᱚᱠᱚ ᱫᱮᱠᱚ ᱨᱚᱲᱟ ᱢᱮᱱᱠᱷᱟᱱ ᱟᱠᱚ ᱫᱚᱠᱚ ᱢᱚᱱᱮᱭᱟ ᱡᱮ ᱟᱹᱰᱤ ᱱᱟᱯᱟᱭ ᱞᱮ ᱠᱟᱹᱢᱤᱭᱫᱟ ᱢᱮᱱᱠᱷᱟᱱ ᱟᱠᱚ ᱫᱚ ᱵᱟᱠᱚ ᱵᱩᱡ ᱫᱟ ᱡᱮ ᱦᱮᱸ ᱡᱮ ᱥᱟᱱᱛᱟᱲ ᱫᱚ ᱵᱟᱝ ᱨᱚ-ᱨᱚᱲ ᱠᱟᱛᱮᱜ ᱢᱟᱱᱮ ᱛᱤᱱᱟᱹᱜ ᱢᱟᱨᱟᱝ ᱢᱤᱫᱴᱮᱱ ᱵᱷᱩᱞ ᱠᱚ ᱠᱟᱹᱢᱤ ᱫᱟ᱾
ᱦᱩᱸ, ᱟᱪᱪᱷᱟ ᱜᱚᱝᱠᱮ᱾ ᱴᱟᱭᱤᱢ ᱢᱟ ᱦᱳᱭᱱᱟ ᱟᱫᱚ ᱞᱟᱹᱭ, ᱞᱟᱹᱭ ᱨᱮᱱᱟᱜ